ᱡᱚᱸᱦᱟᱨ ᱜᱮ ᱜᱚᱝ
ᱦᱮᱸ ᱡᱚᱦᱟᱨ ᱜᱮ ᱾
ᱦᱮᱸ ᱜᱚᱢᱠᱮ ᱟᱫᱚ ᱚᱠᱟ ᱞᱮᱠᱟ ᱢᱮᱱᱟᱜ ᱵᱟᱲᱟ ᱢᱮᱭᱟ ᱜᱚᱢᱠᱮ?
ᱤᱧ ᱫᱚ ᱱᱟᱜ ᱢᱚᱸᱪ ᱜᱮ ᱢᱤᱱᱟᱹᱧᱟ, ᱟᱫᱚ ᱱᱤᱛᱚᱜ ᱜᱮ ᱫᱟᱠᱟ ᱠᱚ ᱡᱚᱢ ᱵᱟᱲᱟ ᱦᱩᱭᱱᱟ, ᱟᱢᱜᱮ ᱪᱮᱫ ᱞᱮᱠᱟ ᱢᱮᱱᱟᱜ ᱢᱮᱭᱟ ᱟᱨ ᱪᱮᱫ ᱮᱢ ᱪᱤᱠᱟᱹᱭᱮᱫᱟ ᱱᱤᱛᱚᱜ?
ᱦᱮᱸ ᱜᱚᱝᱠᱮ ᱤᱧ ᱦᱚᱸ ᱫᱟᱠᱟ ᱠᱚᱫᱚ ᱡᱚᱢ ᱵᱟᱲᱟ ᱦᱩᱭᱮᱱ ᱜᱮᱭᱟ ᱾ ᱟᱫᱚ ᱱᱤᱛᱚᱜ ᱫᱚ ᱡᱤᱨᱟᱹᱣ ᱵᱟᱲᱟ ᱦᱩᱭ ᱠᱟᱱᱟ᱾ ᱟᱫᱚ ᱛᱟᱭᱚᱢ ᱫᱟᱨᱟᱢ ᱠᱟᱛᱷᱟ ᱠᱚ ᱱᱚᱭ ᱱᱚᱝᱠᱟ ᱫᱩᱲᱩᱵ ᱫᱩᱲᱩᱵ ᱩᱭᱦᱟᱹᱨ ᱵᱟᱲᱟ ᱦᱩᱭᱩᱜ ᱠᱟᱱᱟ᱾ ᱡᱟᱦᱟᱞᱮᱠᱟ ᱱᱚᱜᱼᱚᱭ ᱱᱤᱛᱚᱜ ᱢᱟ ᱫᱟᱜ ᱦᱚᱸ ᱵᱟᱭ- ᱫᱟᱜ ᱟᱫᱚ ᱱᱚᱣᱟ ᱠᱚ ᱠᱟᱛᱷᱟ ᱩᱭᱦᱟᱹᱨ ᱵᱟᱲᱟ ᱠᱟᱛᱮᱫ ᱤᱧ ᱜᱩᱱᱟᱹᱱ ᱵᱟᱲᱟᱜ ᱠᱟᱱᱟ ᱟᱹᱰᱤ ᱡᱟᱭᱜᱟ ᱨᱮ ᱧᱮᱞᱚᱜ ᱠᱟᱱᱟ ᱱᱚ ᱱᱚᱝᱠᱟ ᱵᱟᱭ ᱫᱟᱜ ᱮᱫ ᱛᱮ ᱱᱚᱜᱼᱚ ᱱᱚᱣᱟ ᱡᱟᱦᱟᱸ ᱟᱵᱚ ᱫᱷᱟᱹᱨᱛᱤ ᱯᱩᱨᱤ ᱨᱮᱱᱟᱜ ᱫᱟᱜ ᱢᱟ ᱢᱮᱱᱟᱜ ᱜᱮᱭᱟ, ᱛᱚᱵᱮ ᱡᱟᱦᱟᱸ ᱧᱩᱭ ᱫᱟᱜ ᱫᱚ ᱱᱟᱦᱟᱜ ᱚᱱᱟ ᱫᱚ ᱠᱚᱢ ᱜᱮᱭᱟ᱾ ᱟᱫᱚ ᱱᱚᱜ-ᱱᱚᱣᱟ ᱥᱮᱨᱢᱟ ᱡᱟᱹᱲᱤ ᱵᱟᱝ ᱫᱟᱜ ᱠᱷᱟᱹᱛᱤᱨ ᱛᱮ, ᱟᱹᱰᱤ ᱴᱚᱴᱷᱟ ᱠᱚᱨᱮᱜ ᱧᱮᱞᱚᱜ ᱠᱟᱱᱟ ᱱᱟᱦᱟᱜ ᱱᱚᱣᱟ ᱧᱩᱭ ᱫᱟᱜ ᱠᱚᱛᱮ ᱜᱮ ᱱᱚᱣᱟ ᱢᱤᱱᱤ ᱥᱮ ᱥᱮᱞᱚ ᱠᱚ ᱫᱟᱨᱟᱭ ᱛᱮ ᱱᱟᱦᱟᱜ ᱟᱵᱚ ᱫᱚᱵᱚᱱ ᱪᱟᱥᱚᱜ ᱠᱟᱱᱟ᱾ ᱛᱚ ᱦᱟᱯᱮᱱ ᱫᱤᱱ ᱨᱮᱛᱚ ᱦᱟᱸᱜ ᱜᱚᱢᱠᱮ ᱱᱚᱣᱟ ᱧᱩᱭ ᱫᱟᱜ ᱫᱚ ᱟᱱᱟᱴ ᱨᱮ ᱯᱟᱲᱟᱣ ᱵᱚᱱᱟ ᱥᱮ ᱚᱠᱟ ᱞᱮᱠᱟ ᱜᱚᱢᱠᱮ?
ᱥᱟᱹᱨᱤᱜᱮ ᱛᱟᱨᱯᱚᱨᱮ ᱪᱮᱫ ᱮᱢ ᱞᱟᱹᱭᱮᱫ ᱛᱟᱦᱮᱸᱫ ᱴᱷᱤᱠ ᱥᱟᱦᱤᱡ ᱵᱟᱹᱧ ᱟᱡᱚᱢ ᱛᱤᱭᱟᱹᱜ ᱟᱠᱟᱫ ᱛᱟᱢᱟ ᱜᱚᱢᱠᱮ ᱱᱟᱜ ᱚᱱᱟ ᱪᱤᱠᱟᱹᱭᱮᱱᱟ
ᱦᱮᱸ ᱜᱚᱢᱠᱮ ᱾ ᱡᱟᱦᱟᱸ ᱞᱮᱠᱟᱧ ᱞᱟᱹᱭᱮᱫᱟ ᱱᱟᱦᱟᱜ ᱱᱚᱣᱟ ᱫᱷᱟᱹᱨᱛᱤ ᱯᱤᱨᱤ ᱨᱮ ᱱᱟᱦᱟᱜ ᱱᱚᱣᱟ ᱧᱩᱭ ᱫᱟᱜ ᱢᱟ ᱢᱮᱱᱟᱜ ᱛᱟᱵᱚᱱ ᱜᱮᱭᱟ, ᱟᱫᱚ ᱱᱚᱣᱟ ᱧᱩᱭ ᱫᱟᱜ ᱫᱚ ᱛᱷᱚᱲᱟ ᱜᱮᱭᱟ ᱥᱮ ᱜᱚᱝᱠᱮ ᱵᱟᱝ
ᱦᱮᱸ ᱫᱟᱜ
ᱦᱳᱭ ᱜᱚᱝᱠᱮ ᱾ ᱟᱫᱚ ᱱᱚᱜ ᱱᱚᱣᱟ ᱧᱩᱭ ᱫᱟᱜ ᱛᱮᱜᱮ ᱟᱵᱚ ᱫᱚ ᱱᱮᱛᱟᱨ ᱫᱚᱵᱚᱱ ᱪᱟᱥᱚᱜᱚᱜ ᱠᱟᱱᱟ ᱾ ᱟᱨ ᱱᱚᱣᱟ ᱪᱟᱥ ᱠᱷᱟᱹᱛᱤᱨ ᱛᱮ ᱟᱵᱚ ᱜᱚᱢᱠᱮ ᱛᱟᱭᱚᱢ ᱫᱟᱨᱟᱢ ᱱᱚᱣᱟ ᱧᱩᱭ ᱫᱟᱜ ᱨᱮᱱᱟᱜ ᱟᱱᱟᱴ ᱨᱮᱵᱚᱱ ᱯᱟᱲᱟᱜ ᱟᱥᱮ ᱵᱟᱝ ᱜᱚᱢᱠᱮ?
ᱟᱹᱰᱤ ᱢᱤᱫᱴᱮᱱ ᱫᱟᱢᱟᱱᱟᱜ ᱠᱟᱛᱷᱟᱢ ᱨᱟᱠᱟᱵ ᱟᱠᱟᱫᱟ ᱦᱟᱸᱜ ᱥᱟᱹᱨᱤᱜᱮ ᱠᱤᱪᱷᱩ ᱡᱟᱦᱟᱸ ᱧᱩ ᱫᱟᱜ ᱛᱮᱵᱚᱱ ᱪᱟᱥ ᱵᱟᱲᱟᱭᱮᱫᱟ ᱱᱚᱣᱟ ᱫᱚ ᱟᱹᱰᱤᱜᱮ ᱫᱟᱜ ᱵᱟᱝ ᱧᱟᱢᱚᱜ ᱠᱟᱱ ᱛᱮ ᱧᱩ ᱫᱟᱜ ᱜᱮᱵᱚᱱ ᱵᱮᱵᱚᱦᱟᱨᱮᱫᱼᱟ ᱪᱟᱥ ᱨᱮᱛᱚ ᱱᱚᱣᱟ ᱫᱚ ᱥᱟᱹᱨᱤᱜᱮ ᱯᱚᱨᱮᱛᱮ ᱱᱟᱦᱟᱜ ᱟᱹᱰᱤ ᱟᱫᱚ ᱠᱤᱪᱷᱩ ᱠᱤᱪᱷᱩ ᱡᱟᱭᱜᱟ ᱨᱮ ᱱᱤᱛᱚᱜ ᱧᱮᱞᱼᱼ ᱵᱟᱝ ᱧᱟᱢᱚᱜᱚᱜ ᱠᱟᱱᱟ ᱚᱸᱰᱮ ᱫᱚ ᱫᱟᱜ ᱠᱤᱨᱤᱧ ᱦᱮᱼᱼ ᱱᱚᱱᱠᱟᱱ ᱡᱩᱫᱤ ᱥᱟᱦᱟᱨ ᱱᱟᱜᱟᱢ ᱠᱟᱨᱮ ᱵᱚᱱ ᱛᱟᱦᱮᱱᱟ ᱛᱚ ᱚᱱᱟ ᱠᱷᱚᱱ ᱟᱵᱚ ᱵᱚᱱ ᱵᱩᱡ ᱫᱟᱲᱮᱭᱟᱜᱼᱟ ᱡᱮ ᱫᱟᱜ ᱦᱚᱭᱛᱳ ᱚᱸᱰᱮ ᱵᱟᱝ ᱧᱟᱢᱚᱜ ᱠᱟᱱᱟ ᱚᱱᱟᱛᱮᱼᱼ ᱵᱟᱝ ᱠᱷᱟᱱ ᱚᱸᱰᱤ ᱠᱤᱨᱤᱧ ᱫᱟᱠᱚ ᱫᱟᱜ ᱫᱟᱜ ᱵᱟᱝ ᱧᱟᱢᱚᱜ ᱠᱟᱱᱛᱮ᱾ ᱦᱮ ᱛᱚ ᱟᱵᱚ ᱵᱚᱱ ᱠᱤᱪᱷᱩ ᱫᱚᱵᱚᱱ ᱟᱹᱭᱠᱟᱹᱣ ᱫᱟᱲᱮᱭᱟᱜᱼᱟ ᱡᱮ ᱫᱟᱜ ᱦᱚᱭᱛᱳ ᱠᱚᱢ ᱪᱟᱞᱟᱜᱼᱼ ᱟᱵᱚᱥ ᱥᱮᱫ ᱢᱟ ᱱᱤᱛᱚᱜ ᱫᱟᱜ ᱠᱮ ᱨᱮᱦᱚᱸ ᱯᱚᱨᱮᱛᱮ ᱠᱚᱢ ᱫᱟᱲᱮᱭᱟᱜᱼᱟ᱾ ᱥᱟᱹᱨᱤᱜᱮ ᱱᱚᱣᱟ ᱫᱚ ᱞᱟᱹᱭᱮᱫ ᱜᱮᱭᱟ ᱠᱚ ᱟᱹᱰᱤ ᱱᱚᱝᱠᱟᱼᱼ ᱢᱮᱱᱮᱫᱟᱜ ᱵᱟᱧᱪᱟᱣ ᱟᱹᱛᱷᱟᱹᱲᱤ ᱟᱞᱚᱯᱮᱼᱼ ᱟᱨ ᱵᱮᱵᱚᱦᱟᱨᱟ ᱱᱚᱝᱠᱟ ᱤᱥᱠᱩᱞ ᱠᱚᱨᱮ ᱦᱚᱸ ᱯᱟᱹᱴᱷᱩᱣᱟᱹ ᱠᱚᱠᱚ ᱥᱮᱬᱟ ᱟᱠᱚ ᱠᱟᱱᱟ᱾ ᱟᱢᱜᱮ ᱢᱤᱫᱵᱟᱨ ᱠᱟᱴᱤᱡ ᱞᱟᱹᱭ ᱥᱟᱰᱮ ᱢᱮᱥᱮ
ᱦᱮᱸ ᱜᱚᱢᱠᱮ ᱞᱟᱹᱭ ᱢᱮ?
ᱢᱮᱱᱫᱟᱹᱧ ᱚᱱᱟ ᱤᱫᱤ ᱠᱟᱛᱮᱫᱼᱼ ᱦᱮᱸ ᱢᱮᱱᱫᱟᱹᱧ ᱟᱢ ᱢᱤᱫ ᱵᱟᱨ ᱠᱟᱛᱷᱟ ᱞᱟᱹᱭ ᱢᱮ ᱚᱱᱟ ᱤᱫᱤ ᱠᱟᱛᱮ? ᱤᱧ ᱫᱚ ᱚᱱᱟ ᱦᱩᱰᱤᱧ ᱢᱟᱪᱷᱟᱧ ᱞᱟᱹᱭ ᱠᱮᱫᱟ ᱟᱹᱰᱤ ᱜᱮ ᱚᱨᱥᱟᱝ ᱯᱟᱲᱟᱜᱼᱟ ᱱᱟᱜ ᱟᱢᱟᱜ ᱫᱤᱥ ᱦᱩᱫᱤᱥ ᱠᱟᱹᱴᱤᱡ ᱮᱢ ᱞᱟᱹᱭ ᱠᱮᱭᱟ?
ᱟ ᱜᱚᱢᱠᱮᱼᱼ ᱤᱧᱤᱧ ᱞᱟᱹᱭᱫᱟ ᱱᱟᱦᱟᱜ ᱱᱚᱣᱟ ᱧᱩᱭ ᱫᱟᱜ ᱡᱟᱦᱟᱸ ᱞᱮᱠᱟ ᱟᱵᱚ ᱱᱚᱰᱮ ᱠᱷᱚᱱ ᱱᱟᱦᱟᱜᱼᱼ ᱢᱤᱫ ᱫᱤᱱ ᱱᱚᱣᱟ ᱧᱩᱭ ᱫᱟᱜ ᱨᱮᱱᱟᱜ ᱟᱱᱟᱴ ᱨᱮᱵᱚᱱ ᱯᱟᱲᱟᱣ ᱫᱟᱲᱮᱭᱟᱜᱼᱟ᱾ ᱟᱫᱚ ᱱᱚᱣᱟ ᱱᱟᱦᱟᱜ ᱟᱵᱚ ᱪᱤᱠᱟᱹᱛᱮ ᱤᱧᱤᱧ ᱢᱚᱱᱮᱭᱮᱫᱟ ᱟᱵᱚᱼᱼ ᱱᱚᱣᱟ ᱵᱚᱱ ᱡᱟᱸᱜᱮ ᱫᱟᱨᱟᱢ ᱫᱟᱲᱮᱭᱟᱜᱼᱟ ᱥᱮᱵᱚᱱᱼᱼ ᱟ ᱱᱚᱣᱟ ᱵᱚᱱ ᱨᱩᱠᱷᱤᱭᱟᱹ ᱫᱟᱲᱮᱭᱟᱜᱼᱟ ᱱᱟᱦᱟᱜ᱾ ᱟᱫᱚ ᱱᱚᱣᱟ ᱧᱩᱸᱭ ᱫᱟᱜ ᱫᱚ ᱜᱚᱢᱠᱮ ᱡᱟᱦᱟ ᱞᱮᱸᱠᱟ ᱵᱚᱱ ᱪᱟᱥᱚ ᱜᱚᱜ ᱠᱟᱱᱟ᱾ ᱱᱚᱣᱟ ᱪᱟᱥ ᱞᱟᱹᱜᱤᱫ ᱫᱚ ᱤᱧ ᱫᱩᱧ ᱞᱟᱹᱭᱟ ᱡᱟᱦᱟᱸ ᱱᱚᱣᱟ ᱵᱟᱹᱫᱽᱼᱼ ᱵᱟᱹᱭᱦᱟᱹᱲ ᱥᱩᱨ ᱠᱚᱨᱮ ᱱᱚᱣᱟ ᱯᱩᱠᱷᱨᱤ ᱠᱚᱫᱚ ᱱᱟᱦᱟᱸᱜ ᱢᱮᱱᱟᱜ ᱜᱮᱭᱟ ᱦᱮᱸ ᱥᱮ ᱟᱫᱚ ᱱᱚᱣᱟ ᱯᱩᱠᱷᱨᱤ ᱨᱮᱱᱟᱜ ᱫᱟᱜ ᱠᱚ ᱵᱮᱵᱷᱟᱨ ᱠᱟᱛᱮᱫ ᱦᱚᱸ ᱵᱚᱱ ᱪᱟᱥ ᱫᱟᱲᱮᱭᱟᱜᱼᱟ ᱥᱮ ᱡᱟᱦᱟᱸ ᱞᱮᱠᱟ ᱱᱟᱦᱟᱜ ᱧᱮᱞᱚᱜ ᱠᱟᱱᱟ ᱱᱚᱣᱟᱼᱼ ᱱᱟᱹᱭ ᱠᱚᱨᱮᱱᱟᱜ ᱫᱟᱜ ᱛᱮᱦᱚᱸ ᱪᱟᱥ ᱠᱟᱛᱮᱫ ᱵᱚᱱ ᱵᱮᱵᱷᱟᱨ ᱫᱟᱲᱮᱭᱟᱜᱼᱟ᱾ ᱟᱸᱜ ᱟᱨ ᱵᱟᱹᱲᱛᱤ ᱠᱟᱭᱛᱮ ᱱᱟᱦᱟᱜ ᱧᱮᱞᱚᱜ ᱠᱟᱱᱟ᱾ ᱱᱚᱜᱼᱚ ᱱᱚᱣᱟ ᱟᱛᱳ ᱫᱤᱥᱟᱢ ᱥᱮ ᱥᱚᱦᱚᱨ ᱵᱟᱡᱟᱨ ᱠᱚᱨᱮᱼᱼ ᱱᱚᱣᱟ ᱧᱩᱸᱭ ᱫᱟᱜ ᱨᱮᱱᱟᱜ ᱜᱮ ᱱᱟᱦᱟᱜ᱾ ᱱᱚᱣᱟ ᱚᱲᱟᱜ ᱨᱮᱱᱟᱜ ᱥᱟᱱᱟᱢ ᱠᱟᱹᱢᱤ ᱠᱚ ᱥᱟᱨᱟᱣ ᱫᱟ ᱧᱩᱸᱭ ᱫᱟᱜ ᱛᱮᱜᱮᱼᱼ ᱡᱟᱦᱟᱸ ᱞᱮᱠᱟ ᱞᱩᱜᱽᱲᱤ ᱞᱚᱯᱚᱜ ᱟᱹᱨᱩᱵ ᱥᱟᱯᱷᱟ ᱠᱷᱚᱱ ᱮᱦᱚᱵ ᱠᱟᱛᱮ ᱵᱟᱹᱴᱤ ᱜᱤᱞᱟᱹᱥ, ᱱᱚᱣᱟ ᱠᱚᱸᱦᱚᱸ ᱠᱚ ᱧᱩᱸᱭ ᱫᱟᱜ ᱛᱮᱜᱮ ᱠᱚ ᱥᱟᱯᱷᱟᱭ ᱫᱟ ᱟᱫᱚ ᱜᱚᱢᱠᱮ ᱱᱚᱣᱟ ᱠᱚ ᱟᱢᱼᱼ ᱚᱠᱟ ᱞᱮᱠᱟᱢ ᱢᱚᱱᱮ ᱭᱮᱫᱟ ᱱᱚᱣᱟ ᱠᱚ ᱮᱠᱟᱞ ᱞᱟᱹᱠᱛᱤ ᱠᱟᱱᱟ ᱥᱮᱼᱼ ᱱᱚᱣᱟ ᱠᱚ ᱡᱟᱦᱟᱸ ᱞᱟᱦᱟ ᱛᱮᱫᱚ ᱧᱮᱞᱚᱜ ᱠᱟᱱᱟ ᱯᱩᱠᱷᱨᱤ ᱫᱟᱜ ᱠᱚᱫᱼᱼ ᱛᱮ ᱱᱚᱣᱟ ᱠᱤᱪᱨᱤᱡ ᱠᱚ ᱥᱟᱯᱷᱟᱭ ᱦᱩᱭᱩᱜ ᱠᱟᱱ ᱛᱮ ᱱᱟᱥᱮ ᱱᱚᱣᱟ ᱠᱚ ᱞᱟᱹᱠᱛᱤ ᱠᱟᱱᱟ ᱜᱚᱢᱠᱮ?
ᱦᱮᱸ ᱮᱠᱫᱚᱢ ᱡᱚᱛᱷᱟᱛ ᱠᱟᱛᱷᱟᱢ ᱢᱮᱱ ᱠᱟᱜᱼᱟ ᱱᱚᱣᱟ ᱠᱚ ᱠᱚᱨᱟᱣ ᱫᱟ ᱧᱸᱩ ᱫᱟ ᱧᱩᱸ ᱫᱟᱜ ᱛᱮᱫᱚ ᱞᱟᱹᱠᱛᱤ ᱵᱟᱝ ᱠᱟᱱᱟ ᱪᱮᱫᱟᱜ ᱥᱮᱼᱼ ᱧᱩᱸ ᱫᱟᱜ ᱢᱟ ᱮᱢᱱᱤ ᱛᱮᱜᱮ ᱟᱹᱰᱤ ᱠᱚᱢ ᱢᱮᱱᱟᱜ ᱛᱟᱵᱚᱱᱟ ᱡᱟᱦᱟᱸ ᱞᱮᱠᱟᱢ ᱞᱟᱹᱭ ᱠᱮᱜᱼᱟ᱾ ᱟᱫᱚ ᱧᱩᱸ ᱫᱟᱜ ᱟᱵᱚ ᱠᱚᱢ ᱧᱩᱸ ᱨᱮᱜᱮ ᱵᱮᱵᱚᱦᱟᱨ ᱞᱟᱹᱠᱛᱤᱜ ᱠᱟᱱᱟ ᱛᱟᱨᱯᱚᱨᱮ ᱡᱟᱦᱟᱸ ᱮᱴᱟᱜ ᱫᱟᱜ ᱠᱚ ᱢᱮᱱᱟᱜᱼᱟ ᱱᱚᱣᱟ ᱠᱚᱜᱮ ᱪᱟᱥ ᱵᱟᱥ ᱨᱮᱫᱚ ᱞᱟᱹᱠᱛᱤ ᱱᱟᱯᱟᱭᱚᱜᱼᱟ᱾ ᱪᱮᱫᱟᱜ ᱥᱮ ᱟᱨ ᱠᱤᱪᱷᱩ ᱫᱤᱱ ᱯᱚᱨᱮ ᱫᱟᱜ ᱚᱱᱟ ᱧᱩᱸ ᱫᱟᱜ ᱪᱟᱵᱟ ᱫᱟᱲᱮᱭᱟᱜᱼᱟ ᱫᱟᱜ ᱨᱮᱱᱟᱜ ᱡᱩᱫᱤᱢ ᱧᱮᱸᱞᱟ ᱫᱟᱜ ᱜᱮ ᱜᱚᱴᱟ ᱢᱮᱱᱟᱜᱼᱟ ᱯᱩᱨᱟᱹ ᱢᱮᱱᱠᱷᱟᱱ ᱫᱚ ᱧᱩᱸ ᱫᱟᱜ ᱫᱚ ᱵᱟᱝ ᱠᱟᱱᱟ ᱧᱩᱸ ᱵᱟᱝ ᱜᱟᱱᱚᱜᱼᱟ᱾ ᱦᱚᱸ ᱥᱮ ᱱᱟ ᱚᱱᱟ ᱦᱚᱛᱮᱡ ᱛᱮ ᱟᱵᱚ ᱱᱚᱣᱟ ᱧᱩᱸ ᱫᱟᱜ ᱫᱚ ᱠᱚᱢ ᱵᱚᱱ ᱵᱮᱵᱚᱦᱟᱨ ᱢᱟ ᱛᱟᱨᱯᱚᱨᱮ ᱜᱟᱹᱰᱤ ᱟᱹᱨᱩᱵ ᱠᱚᱨᱮ ᱵᱚᱱ ᱧᱮᱸᱞᱟ ᱱᱚᱣᱟ ᱠᱚᱠᱚ ᱵᱮᱵᱚᱦᱟᱨ ᱮᱫᱟ᱾ ᱛᱚ ᱤᱧᱤᱧ ᱢᱚᱱᱮᱭᱟ ᱦᱚᱭᱛᱚ ᱡᱟᱦᱟᱸ ᱡᱟᱢᱟ ᱠᱚᱠᱚ ᱥᱟᱵᱚᱱ ᱜᱩᱲᱤᱭᱮᱫᱟ᱾ ᱚᱱᱟ ᱥᱟᱵᱚᱱᱜᱩᱲᱤ ᱡᱟᱦᱟᱸ ᱥᱟᱨᱮ ᱡᱚᱜ ᱠᱟᱱᱟ ᱚᱱᱟ ᱫᱟᱜ ᱛᱮ ᱜᱮ ᱜᱟᱹᱰᱤ ᱤᱭᱟᱹᱭ ᱦᱳᱭᱳᱜᱼᱟ ᱥᱟᱯᱷᱟᱭ ᱦᱩᱭᱩᱜᱼᱟ᱾ ᱚᱞᱪᱚᱞ ᱛᱟᱦᱮᱱᱟ ᱱᱚᱜᱝᱠᱟ ᱦᱩᱰᱤᱧ ᱦᱩᱰᱤᱧ ᱠᱤᱪᱷᱩ ᱠᱟᱹᱢᱤ ᱠᱚ ᱟᱛᱮᱫ ᱱᱚᱣᱟ ᱫᱟᱜ ᱠᱚ ᱵᱟᱧᱪᱟᱹᱜ ᱥᱮ ᱨᱩᱠᱷᱤᱭᱟᱹ ᱦᱩᱭᱩᱜ ᱛᱟᱵᱚᱱᱟ ᱛᱚ ᱟᱯᱮ ᱟᱨ ᱦᱚᱸ ᱚᱱ ᱠᱟᱱᱟᱜ ᱪᱟᱥ ᱵᱟᱥ ᱠᱚᱨᱮ ᱚᱱᱟ ᱫᱟᱜ ᱵᱟᱵᱚᱱ ᱵᱮᱵᱚᱦᱟᱨᱟ᱾ ᱚᱱᱟᱛᱮ
ᱦᱮᱸ ᱜᱚᱢᱠᱮ ᱞᱟᱹᱭ ᱢᱮ
ᱞᱟᱹᱭ ᱢᱮ ᱡᱟᱦᱟ ᱠᱚᱸᱧ ᱞᱟᱹᱭ ᱠᱮᱜᱼᱟ
ᱦᱮᱸ ᱜᱚᱝᱠᱮ ᱟᱸᱡᱚᱢ ᱫᱚ ᱟᱸᱡᱚᱢ ᱟᱠᱟᱱᱟ᱾ ᱟᱫᱚ ᱱᱟᱜ ᱠᱷᱟᱱ ᱛᱷᱚᱲᱟ ᱱᱟᱦᱟᱸᱜ ᱢᱩᱪᱟᱹᱫ ᱨᱮ ᱱᱟᱦᱟᱜ ᱵᱟᱝ ᱤᱧ ᱟᱸᱡᱚᱢ ᱧᱟᱢ ᱞᱮᱫᱟ᱾ ᱟᱫᱚ ᱜᱚᱝᱠᱮ ᱱᱚᱜᱼᱚ ᱱᱚᱣᱟ ᱢᱩᱪᱟᱹᱫ ᱥᱮᱱᱟᱜ ᱟᱨ ᱢᱤᱫ ᱫᱷᱟᱣ ᱮᱢ ᱞᱟᱹᱭ ᱞᱮᱠᱷᱟᱱ ᱟᱹᱰᱤ ᱱᱟᱯᱟᱭ ᱠᱚᱜᱼᱟ ᱦᱮᱸ ᱥᱮ ᱪᱮᱫ᱾
ᱟᱪᱪᱷᱟ ᱢᱩᱪᱟᱹᱫ ᱨᱤᱧ ᱢᱮᱱ ᱠᱮᱜᱼᱟ ᱡᱮ ᱱᱚᱝᱠᱟ ᱫᱟᱜ ᱠᱚᱢ ᱵᱮᱵᱚᱦᱟᱨ ᱦᱩᱭᱩᱜ ᱛᱟᱵᱚᱱᱟ ᱥᱮ ᱵᱟᱝ ᱵᱚᱱ ᱵᱮᱵᱚᱦᱟᱨᱟ ᱮᱴᱟᱜ ᱮᱴᱟᱜᱟᱜ ᱨᱮ ᱡᱮᱢᱚᱱ ᱯᱟᱠ ᱮᱜᱟᱭ ᱪᱟᱥ ᱨᱮᱫᱚ ᱧᱩᱸ ᱫᱟᱜ ᱵᱟᱝ ᱵᱮᱵᱚᱦᱟᱨ ᱜᱮ ᱴᱷᱤᱠᱚᱜᱼᱟ ᱥᱟᱶᱛᱮ ᱦᱤᱱᱟᱹ ᱱᱤᱭᱟᱹ ᱥᱟᱯᱷᱟ ᱨᱮᱵᱚᱱ ᱞᱟᱜᱟᱣ ᱫᱟ ᱜᱟᱹᱰᱤ ᱠᱚ ᱥᱟᱯᱷᱟ ᱜᱟᱹᱰᱤ ᱨᱮ ᱡᱚᱠᱷᱚᱱ ᱡᱟᱢᱟ ᱯᱮᱱ ᱵᱚᱱ ᱡᱟᱢᱟ ᱠᱚᱵᱚᱱ ᱥᱟᱵᱚᱱ ᱜᱩᱲᱤᱭᱟ ᱚᱱᱟ ᱥᱟᱵᱚᱱ ᱜᱩᱲᱤ ᱥᱟᱨᱮᱡ ᱡᱟᱦᱟᱸ ᱫᱟᱜ ᱛᱟᱦᱮᱱᱟ᱾ ᱦᱚᱸᱜᱼᱚ ᱚᱱᱟ ᱫᱟᱜ ᱠᱚᱛᱮ ᱜᱮ ᱚᱱᱟ ᱜᱟᱹᱰᱤ ᱥᱟᱯᱷᱟ ᱨᱮᱭᱟᱜ ᱵᱚᱱ ᱪᱮᱥᱴᱟᱭᱟ ᱥᱟᱶᱛᱮ ᱥᱟᱹᱲᱤ ᱫᱟᱜ ᱡᱟᱦᱟᱸ ᱪᱟᱹᱞᱩ ᱛᱟᱦᱮᱱᱟ ᱚᱱᱠᱟ ᱵᱟᱵᱚᱱ ᱵᱮᱵᱚᱦᱟᱨᱟ ᱱᱚᱜ ᱚᱱᱟ ᱠᱚ ᱠᱤᱪᱷᱩ -ᱠᱤᱪᱷᱩ ᱦᱩᱰᱤᱧ ᱦᱩᱰᱤᱧ ᱥᱮᱯ ᱵᱚᱱ ᱦᱟᱛᱟᱣ ᱫᱟᱲᱮᱭᱟᱜᱼᱟ᱾ ᱫᱟᱜ ᱨᱩᱯ ᱞᱟᱹᱜᱤᱫ ᱦᱮᱸᱥ, ᱚᱱᱠᱟ ᱠᱟᱛᱮᱜ ᱜᱮ ᱞᱟᱦᱟ
ᱦᱳᱭ ᱜᱚᱢᱠᱮ ᱮᱠᱟᱞ ᱟᱹᱰᱤ ᱥᱟᱹᱨᱤ ᱠᱟᱛᱷᱟᱢ ᱞᱟᱹᱭ ᱟᱠᱟᱫᱟ ᱱᱟᱦᱟᱜ᱾ ᱟᱫᱚ ᱤᱧ ᱱᱟᱦᱜ ᱤᱧ ᱢᱚᱱᱮᱭᱮᱫᱟ ᱱᱚᱜᱼᱚ ᱱᱚᱣᱟ ᱡᱟᱦᱟᱸ ᱠᱚ ᱟᱵᱚ ᱚᱲᱟᱜ ᱡᱤᱭᱚᱱ ᱨᱮ ᱱᱟᱦᱟᱜ ᱧᱩᱭ ᱫᱟᱜ ᱠᱚᱜᱮᱵᱚᱱ ᱵᱮᱵᱚᱦᱟᱨᱫᱟ᱾ ᱟᱫᱚ ᱱᱚᱣᱟ ᱠᱚ ᱟᱵᱚ ᱯᱩᱭᱞᱩ ᱛᱮ ᱵᱚᱱᱫᱚᱭ ᱦᱩᱭᱩᱜ ᱛᱟᱵᱚᱱᱟ᱾ ᱟᱨ ᱥᱟᱶᱛᱮ ᱱᱚᱜᱼᱚᱭ ᱡᱮ ᱡᱟᱦᱟᱸ ᱟᱵᱚ ᱱᱚᱰᱮ ᱢᱟᱨᱟᱝ ᱟᱱᱟᱴ ᱞᱮᱠᱟᱛᱮ ᱧᱮᱞᱚᱜ ᱠᱟᱱᱟ ᱪᱮᱫᱟᱜ ᱱᱚᱣᱟ ᱧᱩᱭ ᱫᱟᱜ ᱵᱚᱱ ᱵᱮᱵᱚᱦᱟᱨ ᱮᱫᱟ᱾ ᱱᱚᱣᱟ ᱫᱚ ᱦᱩᱭᱩᱜ ᱠᱟᱱᱟ ᱱᱚᱜᱼᱚᱭ ᱡᱮ ᱫᱟᱜ ᱡᱟᱹᱲᱤ ᱥᱚᱢᱚᱭ ᱵᱟᱝ ᱮ ᱫᱟᱜ ᱮᱫᱟ᱾ ᱚᱱᱮ ᱚᱱᱟ ᱠᱷᱟᱹᱛᱤᱨ ᱛᱮᱜᱮ ᱟᱵᱚ ᱞᱟᱹᱭ ᱜᱟᱱᱚᱜ ᱵᱟᱫᱽᱫᱷᱚ ᱠᱟᱛᱮᱫ ᱱᱟᱦᱟᱜ ᱱᱚᱣᱟ ᱧᱩᱭ ᱫᱟᱜ ᱛᱮᱜᱮ ᱪᱟᱥᱚᱜ ᱦᱩᱭᱩᱜ ᱠᱟᱱ ᱛᱟᱵᱚᱱᱟ᱾ ᱟᱫᱚ ᱜᱚᱝᱠᱮ ᱱᱚᱣᱟ ᱫᱟᱜ ᱥᱚᱢᱚᱭ ᱦᱚᱸ ᱵᱟᱭ ᱫᱟᱜ ᱛᱟᱦᱮ ᱦᱟᱜ ᱱᱚᱣᱟ ᱨᱮᱱᱟᱜ ᱟᱨᱦᱚᱸ ᱠᱟᱨᱚᱱ ᱢᱮᱱᱟᱜᱼᱟ᱾ ᱡᱟᱦᱟᱸ ᱱᱚᱜᱼᱚᱭ ᱫᱟᱨᱮ ᱱᱟᱹᱲᱤ ᱠᱚᱵᱚᱱ ᱢᱟᱜ ᱫᱟ ᱥᱮ ᱱᱚᱜᱼᱚ ᱱᱚᱝᱠᱟ ᱫᱷᱩᱣᱟᱹ ᱠᱚ ᱵᱟᱹᱲᱛᱤ ᱱᱚᱣᱟ ᱯᱷᱮᱠᱴᱨᱤ ᱠᱷᱚᱱ ᱩᱰᱩᱝᱚᱜ ᱠᱟᱱᱟ᱾ ᱟᱫᱚ ᱱᱚᱜᱼᱱᱚᱝᱠᱟᱱᱟᱜ ᱟᱭᱢᱟ ᱞᱮᱠᱟᱱᱟᱜ ᱠᱟᱨᱚᱱ ᱟᱫᱚ ᱱᱚᱣᱟ ᱠᱚ ᱥᱟᱨᱟᱣ ᱞᱟᱹᱜᱤᱫ ᱛᱮ ᱟᱵᱚ ᱢᱤᱫ ᱥᱮᱱ ᱠᱷᱚᱱ ᱯᱳᱭᱞᱳ ᱛᱮ ᱟᱵᱚ ᱫᱟᱜ ᱡᱟᱹᱲᱤ ᱨᱮᱱᱟᱜ ᱠᱟᱨᱚᱱ ᱥᱟᱨᱟᱣ ᱦᱩᱭᱩᱜ ᱛᱟᱵᱚᱱᱟ᱾ ᱤᱱᱟᱹ ᱛᱟᱭᱚᱢ ᱱᱚᱣᱟ ᱫᱟᱜ ᱵᱮᱵᱷᱟᱨ ᱨᱮᱱᱟᱜ ᱠᱟᱨᱚᱱ ᱥᱟᱨᱟᱣ ᱦᱩᱭᱩᱜ ᱛᱟᱵᱚᱱᱟ ᱡᱟᱦᱟᱸ ᱞᱮᱠᱟ ᱧᱮᱞᱚᱜ ᱠᱟᱱᱟ ᱱᱚᱝᱠᱟ ᱡᱩᱫᱤ ᱫᱟᱜ ᱡᱟᱹᱲᱤᱭᱟᱭ ᱛᱟᱦᱞᱮ ᱩᱱᱫᱚ ᱡᱟᱦᱟᱸᱭ ᱠᱚᱣᱟᱜ ᱱᱚᱝᱠᱟ ᱢᱟᱨᱟᱝ - ᱢᱟᱨᱟᱝ ᱫᱚᱞᱟᱱ ᱚᱲᱟᱜ ᱠᱚ ᱢᱮᱱᱟᱜ ᱛᱟᱠᱚᱣᱟ ᱱᱩᱠᱩ ᱫᱚ ᱱᱚᱣᱟ ᱫᱚᱞᱟᱱ ᱚᱲᱟᱜ ᱪᱮᱛᱟᱱ ᱨᱮᱦᱚᱸ ᱫᱟᱜ ᱠᱚ ᱱᱚᱣᱟ ᱥᱮᱨᱢᱟ ᱡᱟᱹᱲᱤ ᱫᱟᱜ ᱠᱚ ᱡᱚᱜᱟᱣ ᱫᱚᱦᱚ ᱫᱟᱲᱮᱭᱟᱜᱼᱟ᱾ ᱟᱨ ᱱᱚᱣᱟ ᱫᱟᱜ ᱛᱮᱜᱮ ᱟᱠᱚ ᱟᱠᱚᱣᱟᱜ ᱱᱚᱣᱟ ᱜᱷᱟᱨᱚᱸᱡᱽ ᱨᱮᱭᱟᱜ ᱥᱟᱱᱟᱢ ᱠᱟᱹᱢᱤ ᱞᱮᱠᱟᱱᱟᱜ ᱠᱚ ᱠᱚᱨᱟᱣ ᱫᱟᱲᱮᱭᱟᱜᱼᱟ᱾ ᱦᱮᱸ ᱥᱮᱪᱮᱫ ᱜᱚᱢᱠᱮ ᱚᱠᱟ ᱞᱮᱠᱟᱢ ᱢᱚᱱᱮᱭᱮᱫᱟ ᱱᱚᱣᱟ ᱡᱩᱠᱛᱤ?
ᱟᱪᱪᱷᱟ ᱟᱹᱰᱤ ᱟᱭᱢᱟ ᱥᱟᱨᱦᱟᱣ ᱯᱳᱭᱞᱳ ᱨᱮ, ᱪᱮᱫᱟᱜ ᱥᱮ ᱱᱩᱱᱟᱹᱜ ᱱᱟᱯᱟᱭ ᱢᱤᱫᱴᱮᱱ ᱠᱟᱛᱷᱟᱢ ᱞᱟᱹᱭ ᱠᱮᱟᱜ ᱡᱟᱦᱟᱸ ᱫᱚ ᱥᱟᱹᱨᱤᱜᱮ ᱟᱹᱰᱤ ᱠᱟᱹᱢᱤᱨᱮ ᱞᱟᱜᱟᱜ- ᱞᱟᱜᱟᱜ ᱛᱟᱵᱚᱱᱟ ᱱᱚᱣᱟ ᱠᱚᱫᱚ᱾ ᱫᱟᱜ ᱥᱟᱵ ᱫᱚᱦᱚ ᱡᱟᱦᱟᱸ ᱱᱚᱣᱟ ᱢᱟ ᱤᱧᱦᱚᱸ ᱩᱭᱦᱟᱹᱨ ᱵᱟᱹᱧ ᱛᱤᱭᱳᱜ ᱫᱟᱲᱮ ᱠᱟᱣᱫᱟ ᱩᱭᱦᱟᱹᱨᱟ ᱧᱟᱢ ᱠᱟᱫᱟ᱾ ᱛᱚ ᱟᱢ ᱞᱟᱹᱭ ᱠᱮ ᱟᱢ ᱟᱹᱰᱤ ᱨᱟᱹᱥᱠᱟᱹᱧ ᱟᱴᱠᱟᱨ ᱠᱮᱫᱟ ᱪᱮᱫᱟᱜ ᱥᱮ ᱚᱱᱟ ᱢᱤᱫᱴᱮᱱ ᱵᱟᱰᱟᱭ ᱧᱟᱢ ᱱᱟ ᱥᱮᱧ ᱫᱤᱥᱟᱹ ᱠᱮᱫᱟ ᱟᱨᱚ ᱵᱟᱰᱟᱭ ᱛᱟᱦᱮᱸᱫ ᱤᱧ ᱵᱟᱰᱟᱭᱫᱚ ᱦᱮᱸ᱾ ᱥᱟᱹᱨᱤᱜᱮ ᱚᱝᱠᱟ ᱫᱚᱨᱠᱟᱨᱚᱜ ᱚᱱᱟ ᱥᱟᱶᱛᱮ ᱮᱸ ᱡᱟᱦᱟᱸ ᱠᱚᱨᱮ ᱟᱵᱚ ᱵᱚᱱ ᱧᱮᱞᱟ ᱱᱚᱝᱠᱟ ᱦᱚᱸ ᱧᱮᱞᱚᱜᱚᱜ ᱠᱟᱱᱟ ᱡᱮ ᱫᱟᱜ ᱚᱱᱮ ᱪᱮᱫ ᱠᱚ ᱞᱟᱹᱭᱟ ᱟᱹᱣᱲᱟᱹᱜ ᱜᱮ ᱪᱟᱹᱞᱩ ᱛᱟᱦᱮᱸᱱ ᱠᱟᱱᱟ ᱥᱮ ᱠᱚᱞ ᱯᱟᱹᱭᱤᱯ ᱠᱚᱠᱚ ᱨᱟᱹᱯᱩᱫ ᱮᱜᱼᱟ ᱚᱱᱟ ᱡᱟ ᱟᱨ ᱴᱟᱭᱤᱢ ᱠᱚᱞ ᱠᱚᱠᱚ ᱵᱮᱱᱟᱣ ᱠᱟᱜᱼᱟ ᱫᱟᱜ ᱦᱤᱡᱩᱜ ᱠᱟᱱᱟ᱾ ᱚᱱᱮ ᱠᱚ ᱨᱟᱹᱯᱩᱫ ᱮᱫᱟ ᱟᱨ ᱟᱡᱟᱜ ᱠᱷᱮᱛ ᱨᱮ ᱤᱫᱤ ᱦᱚᱪᱚᱭᱫᱟᱭ ᱫᱟᱜ ᱱᱚᱜᱼᱚ ᱱᱚᱣᱟ ᱠᱚᱫᱚ ᱱᱟᱜ ᱟᱹᱰᱤ ᱵᱟᱹᱲᱤᱡᱜ ᱦᱳᱭᱳᱜ ᱠᱟᱱᱟ᱾ ᱱᱚᱜᱼᱱᱟ ᱠᱚ ᱪᱤᱠᱟ ᱠᱟᱛᱮ ᱵᱚᱱ ᱵᱚᱱᱫᱚᱮᱭᱟ ᱥᱮ ᱦᱚᱲ ᱪᱤᱠᱟ ᱠᱟᱛᱮ ᱵᱚᱱ ᱵᱩᱪᱟᱹᱣ ᱦᱚᱪᱚ ᱠᱚᱣᱟ ᱡᱮ ᱱᱚᱝᱠᱟ ᱫᱟᱜ ᱵᱟᱵᱚᱱ, ᱚᱱᱟ ᱤᱫᱤ ᱠᱟᱛᱮᱫ ᱡᱩᱫᱤ ᱢᱤᱫᱵᱟᱨ ᱞᱟᱹᱭ ᱥᱟᱰᱮ ᱠᱮᱭᱟ,
ᱦᱮᱸ ᱜᱚᱝᱠᱮ᱾ ᱦᱚᱲ ᱫᱚ ᱱᱟᱜ-ᱠᱷᱟᱱ ᱱᱚᱣᱟ ᱫᱚ ᱵᱩᱡᱷᱟᱹᱣ ᱦᱚᱪᱚ ᱠᱚ ᱞᱟᱹᱜᱤᱫ ᱛᱮᱫᱚ, ᱟᱵᱚ ᱞᱟᱹᱭᱟᱹᱧ ᱯᱳᱭᱞᱳ ᱨᱮᱜᱮ ᱱᱟᱦᱟᱸᱜ ᱥᱟᱱᱟᱢ ᱠᱚᱜᱮ ᱡᱩᱢᱤᱫᱚᱜ ᱦᱩᱭᱩᱜ ᱛᱟᱵᱚᱱᱟ ᱟᱨ ᱥᱟᱱᱟᱢ ᱠᱚᱜᱮ ᱱᱚᱣᱟ ᱱᱩᱠᱩ ᱞᱟᱹᱭ ᱠᱟᱛᱮᱜ ᱵᱩᱡᱷᱟᱹᱣ ᱦᱚᱪᱚ ᱠᱩ ᱦᱩᱭᱩᱜᱼᱟ, ᱟᱢ ᱡᱟᱦᱟᱸᱢ ᱠᱚᱨᱟᱣ ᱚᱴᱚ ᱠᱟᱜᱼᱟ ᱚᱱᱟ ᱫᱚ ᱟᱢ ᱢᱚᱛᱚ ᱞᱟᱹᱜᱤᱫ ᱫᱚ ᱟᱞᱚᱢ ᱠᱚᱨᱟᱣᱟ᱾ ᱡᱟᱦᱟᱸ ᱛᱟᱭᱚᱢ ᱫᱟᱨᱟᱢ ᱯᱚᱼᱯᱚᱝᱲᱟ ᱠᱚ ᱦᱤᱡᱩᱜ ᱠᱟᱱᱟ ᱱᱟᱦᱟᱸᱜ ᱱᱩᱠᱩ ᱞᱟᱹᱜᱤᱫ ᱦᱚᱸ ᱠᱤᱪᱷᱩ ᱠᱚᱨᱟᱣ ᱦᱚᱴᱚ ᱠᱟᱜ ᱢᱮ᱾ ᱟᱢ ᱡᱟᱦᱟᱸ ᱞᱮᱠᱟᱧ ᱞᱟᱹᱭ ᱫᱟ ᱱᱟᱦᱟᱸᱜ ᱜᱚᱢᱠᱮ ᱫᱟᱹᱭᱠᱟᱹ ᱥᱟᱞᱟᱜ, ᱱᱚᱜᱼᱚᱭ ᱡᱟᱦᱟᱸ ᱟᱢᱮᱢ ᱪᱟᱹᱠᱨᱤ ᱠᱮᱫᱟᱢ ᱯᱚᱭᱥᱟ ᱠᱮᱫᱟᱢ ᱟᱹᱰᱤ ᱜᱮᱢ ᱵᱷᱟᱜᱮ ᱠᱮᱫᱟ᱾ ᱱᱚᱣᱟ ᱫᱚ ᱟᱢ ᱥᱩᱢᱩᱝ ᱞᱟᱹᱜᱤᱫ ᱜᱮᱢ ᱠᱚᱨᱟᱣ ᱦᱚᱴᱚ ᱠᱟᱫᱟ ᱦᱮᱸᱥᱮ᱾ ᱟᱨ ᱱᱚᱜᱼᱚᱭ ᱛᱟᱭᱚᱢ ᱫᱟᱨᱟᱢ ᱟᱢᱨᱮᱱ ᱯᱚᱼᱯᱚᱝᱲᱟ ᱱᱩᱠᱩ ᱫᱚ ᱱᱟᱦᱟᱸᱜ ᱱᱚᱣᱟ ᱟᱢᱮᱢ ᱱᱚᱣᱟ ᱫᱷᱟᱹᱨᱛᱤ ᱫᱷᱟᱹᱨᱛᱤ ᱯᱩᱨᱤ ᱠᱷᱚᱱᱮᱢ ᱪᱟᱞᱟᱣ ᱞᱮᱱᱠᱷᱟᱱ ᱜᱮ ᱱᱚᱣᱟ ᱯᱚᱭᱥᱟ ᱫᱚ ᱟᱫᱚ ᱵᱟᱝ ᱠᱚ ᱧᱟᱢᱟ ᱦᱮᱸ ᱥᱮ᱾ ᱟᱫᱚ ᱮᱢᱚᱱ ᱠᱤᱪᱷᱩ ᱠᱚᱨᱟᱣ ᱦᱚᱴᱚ ᱠᱟᱜ ᱢᱮ? ᱡᱟᱛᱮ ᱟᱢᱨᱮᱱ ᱛᱟᱭᱚᱢ ᱫᱟᱨᱟᱢ ᱯᱚᱯᱚᱝᱲᱟ ᱠᱚ, ᱱᱩᱠᱩ ᱡᱩᱜᱽ ᱡᱩᱜᱽ ᱫᱷᱚᱨᱮ ᱠᱚ, ᱱᱚᱣᱟ ᱟᱢᱟᱜ ᱱᱚᱣᱟ ᱡᱤᱱᱤᱥ ᱠᱚ ᱧᱟᱢ, ᱛᱟᱢ ᱢᱟ ᱦᱮᱸ ᱥᱮ ᱪᱮᱫ? ᱟᱫᱚ ᱚᱱᱠᱟᱱᱟᱜ ᱫᱚ ᱟᱵᱚ ᱴᱷᱮᱱ ᱫᱚ ᱱᱚᱝᱠᱟ, ᱱᱚᱜᱼᱚᱭ ᱱᱚᱣᱟ ᱦᱚᱭᱞᱚᱝ ᱠᱚ ᱥᱮ ᱱᱚᱜᱼᱚᱭ ᱱᱚᱣᱟ ᱫᱟᱨᱮ ᱱᱟᱹᱲᱤ ᱠᱚ, ᱟᱢ ᱵᱟᱨᱭᱟ ᱫᱟᱨᱮᱢ ᱨᱚᱦᱚᱭ ᱞᱮᱠᱷᱟᱱ? ᱱᱚᱸᱰᱮ ᱠᱷᱚᱱ ᱟᱭᱢᱟ ᱦᱚᱲ ᱥᱟᱸᱣᱦᱮᱫ ᱠᱚ ᱦᱟᱛᱟᱣ ᱫᱟᱲᱮᱭᱟᱜᱼᱟ᱾ ᱱᱚᱜᱼᱚᱭ ᱢᱤᱫᱴᱮᱱ ᱟᱹᱰᱤ ᱢᱟᱨᱟᱝ ᱩᱯ ᱩᱯᱚᱠᱟᱨ᱾ ᱱᱚᱜᱼᱚ ᱱᱚᱝᱠᱟ ᱱᱟᱜ ᱠᱟᱹᱢᱤ ᱠᱚ ᱠᱚᱨᱟᱣ ᱦᱩᱭᱩᱜ ᱛᱟᱵᱚᱱᱟ ᱥᱮ ᱱᱚᱜᱼᱚᱭ ᱡᱟᱦᱟᱸ ᱫᱟᱜ ᱱᱟᱦᱟᱜ ᱵᱟᱹᱲᱛᱤ ᱵᱚᱱ ᱵᱮᱵᱚᱦᱟᱨ ᱮᱫᱟ᱾ ᱱᱚᱜ-ᱚ ᱱᱚᱣᱟ ᱠᱚ ᱫᱟᱜ ᱟᱵᱚ ᱠᱚᱢ ᱵᱮᱵᱚᱦᱟᱨ ᱠᱟᱛᱮᱫ ᱛᱟᱭᱚᱢ ᱫᱟᱨᱟᱢ ᱱᱩᱠᱩ ᱠᱚ, ᱞᱟᱹᱜᱤᱫ ᱟᱵᱚ ᱵᱚᱱ ᱫᱚᱦᱚ ᱦᱚᱴᱚ ᱠᱟᱜ ᱠᱟᱱᱟ ᱥᱮ ᱚᱠᱟ ᱞᱮᱠᱟ ᱜᱚᱢᱠᱮ?
ᱦᱮᱸ, ᱪᱮᱫᱟᱜ ᱥᱮ ᱡᱟᱦᱟᱸᱭ ᱦᱟᱯᱮᱱ ᱫᱤᱱ ᱨᱮ ᱦᱟᱸᱜ ᱠᱚ ᱦᱤᱡᱩᱜᱼᱟ, ᱱᱩᱠᱩ ᱫᱚ ᱟᱵᱚᱨᱮᱱ ᱜᱮ᱾ ᱜᱤᱫᱟᱹᱨ- ᱯᱤᱫᱟᱹᱨ ᱠᱚ ᱥᱮ ᱟᱵᱚᱨᱮᱱ ᱜᱮ ᱡᱟᱦᱟᱱ ᱢᱟᱱᱮ ᱵᱚᱝᱥᱚ ᱞᱮᱠᱟ ᱨᱮᱦᱚᱸ ᱦᱩᱭᱩᱜᱼᱟ ᱦᱮᱸᱥᱮ? ᱩᱱᱠᱩ ᱫᱚ ᱱᱟᱜ ᱡᱚᱛᱚ ᱟᱵᱚᱨᱮᱱ ᱜᱮ ᱠᱟᱱᱟ ᱠᱚ ᱦᱮᱸ ᱥᱮ᱾ ᱡᱩᱫᱤᱢ ᱵᱟᱹᱲᱤᱡ ᱦᱚᱴᱚ ᱠᱟᱜᱼᱟ᱾ ᱩᱱᱠᱩᱣᱟᱜ ᱦᱚᱸ ᱟᱱᱟᱴ ᱦᱩᱭᱩᱜᱼᱟ᱾ ᱟᱢᱮ ᱵᱟᱹᱲᱤᱡ ᱦᱚᱴᱚ ᱠᱟᱜ ᱠᱟᱱᱟ ᱡᱟᱦᱟᱸ ᱚᱱᱟ ᱩᱱᱠᱩ ᱴᱷᱮᱱ ᱚᱨᱥᱚᱝ ᱯᱟᱲᱟᱜᱼᱟ᱾ ᱚᱱᱟ ᱠᱚ ᱠᱟᱹᱴᱤᱡ ᱵᱩᱡᱽ ᱞᱟᱹᱠᱛᱤᱜ ᱠᱟᱱᱟ ᱦᱮᱸ ᱥᱮ?
ᱦᱮᱸ ᱮᱠᱟᱞ ᱩᱱᱠᱩ ᱫᱚ ᱟᱵᱚ ᱨᱮᱱ ᱜᱮ ᱱᱟᱦᱟᱜ ᱠᱚ ᱦᱤᱡᱩᱜ ᱠᱟᱱᱟ᱾ ᱟᱫᱚ ᱜᱚᱢᱠᱮ ᱱᱚᱜᱼᱚ ᱱᱚᱣᱟ ᱟᱹᱰᱤ ᱟᱭᱢᱟ ᱞᱮᱠᱟᱱ ᱠᱟᱛᱷᱟ ᱠᱚᱞᱟᱝ ᱨᱚᱯᱚᱲ ᱠᱮᱫᱟ, ᱟᱹᱰᱤ ᱵᱷᱟᱜᱮ ᱵᱩᱡᱷᱟᱹᱣ ᱮᱱᱟ᱾ ᱟᱫᱚ ᱱᱤᱝᱠᱟᱹ ᱜᱮ ᱟᱨ ᱦᱚᱸ ᱛᱟᱭᱚᱢ ᱫᱟᱨᱟᱢ ᱧᱟᱯᱟᱢ ᱨᱮ ᱟᱨᱦᱚᱸ ᱞᱟᱝ ᱨᱚᱯᱚᱲᱟ ᱱᱟᱦᱟᱜ ᱦᱮᱸ ᱥᱮ ᱪᱮᱫ ᱜᱚᱢᱠᱮ ᱦᱮᱸ?